ᱦᱮᱞᱳ᱾ ᱦᱮᱸ ᱜᱚᱢᱠᱮ ᱟᱸᱡᱚᱢᱚᱜ ᱠᱟᱱᱟ?
ᱛᱳ, ᱦᱮᱸ ᱜᱚᱝᱠᱮ ᱡᱚᱦᱟᱨ ᱜᱮ᱾
ᱟᱸᱡᱚᱢᱚᱜ ᱠᱟᱱᱟᱭ ᱥᱮ ᱵᱟᱝ-ᱟ?
ᱦᱚᱸ ᱟᱸᱡᱚᱢᱚᱜ ᱠᱟᱱᱟ ᱜᱚᱝᱠᱮ ᱠᱞᱤᱭᱟᱨ ᱜᱮ᱾
ᱦᱩᱸ ᱦᱩᱸ ᱡᱚᱦᱟᱨ ᱜᱮ᱾
ᱦᱮᱸ ᱜᱚᱢᱠᱮ ᱞᱤᱧ ᱞᱟᱹᱭᱮᱜᱮᱫ-ᱟ ᱡᱚᱦᱟᱨ ᱡᱚᱦᱟᱨ ᱡᱚᱦᱟᱨ ᱜᱮ᱾ ᱟᱪᱷᱟ ᱦᱮᱸ ᱟᱨ ᱪᱮᱫ ᱠᱚ ᱯᱮ ᱪᱤᱠᱟᱹ ᱵᱟᱲᱟ ᱭᱮᱜ-ᱟ? ᱚᱸ
ᱱᱤᱛᱚᱜ ᱫᱚ ᱱᱚᱜ-ᱚᱭ ᱦᱟᱸᱜ ᱫᱟᱨᱮ ᱵᱩᱴᱟᱹ ᱥᱩ ᱨᱮ ᱫᱩᱲᱩᱵ ᱦᱩᱭ ᱠᱟᱱᱟ ᱦᱚᱭᱮ ᱫᱟᱭ᱾
ᱟᱪᱷᱟ ᱟᱪᱷᱟ ᱟᱪᱷᱟ ᱟᱨ ᱪᱮᱫ ᱠᱟᱹᱢᱤ ᱵᱟᱲᱟ ᱡᱚᱢ ᱵᱟᱲᱟ ᱠᱚ ᱦᱩᱭᱱᱟ ᱪᱮᱫ ᱦᱚᱸ ᱵᱟᱝ-ᱟ ᱫᱩᱲᱩᱵ ᱵᱟᱲᱟ ᱜᱮ ᱦᱩᱭ ᱱᱟ ᱛᱚ ᱡᱚᱢ ᱵᱟᱲᱟ ᱠᱚ ᱦᱩᱭᱮᱱᱟ?
ᱦᱩᱸ ᱡᱚᱢ ᱵᱟᱲᱟ ᱠᱚ ᱫᱚ ᱦᱩᱭᱱᱟ ᱟᱫᱚ ᱵᱟᱲᱜᱤ ᱥᱮᱫ ᱨᱮᱜᱮ ᱦᱟᱸᱜ ᱫᱩᱲᱩᱵ ᱦᱩᱭᱩ ᱠᱟᱱᱟ᱾
ᱟᱪᱷᱟ ᱟᱪᱷᱟ᱾ ᱮᱱᱠᱷᱟᱱ ᱵᱟᱹᱫᱽ ᱠᱟᱹᱢᱤ ᱠᱚ ᱫᱚ ᱛᱤᱱᱟᱹᱜ ᱡᱤᱞᱤᱧ ᱯᱮ ᱞᱟᱦᱟ ᱠᱮᱫ-ᱟ ᱫᱟᱜ ᱡᱟᱹᱯᱩᱫ ᱠᱚ ᱟᱨ?
ᱫᱟᱜ ᱡᱟᱹᱯᱩᱫ ᱮ ᱠᱚᱨᱟᱣᱮᱫ ᱠᱟᱱ ᱜᱮᱭᱟ ᱟᱫᱚ ᱛᱮᱦᱤᱧ ᱫᱚ ᱦᱟᱸᱜ ᱨᱤᱢᱤᱞ ᱠᱟᱫᱟᱭ ᱟᱨ᱾ ᱟᱨ ᱚᱱᱛᱮ ᱦᱚᱭᱦᱚ ᱦᱚᱭ ᱮᱫᱟ ᱟᱫᱚ ᱦᱚᱞᱟ ᱫᱚ ᱫᱟᱜ ᱵᱟᱲᱟ ᱠᱮᱫ ᱜᱮᱭᱟ ᱦᱟᱸᱜ ᱟᱭᱩᱵ ᱵᱟᱲᱟ ᱥᱮᱱ ᱫᱚ᱾ ᱟᱫᱚ ᱦᱟᱸᱜ ᱱᱤᱛᱚᱜ ᱫᱚ ᱨᱤᱢᱤᱞ ᱢᱮᱱᱟᱜ-ᱟ᱾ ᱟᱯᱮ ᱚᱱᱛᱮ ᱜᱮ ᱪᱮᱫ ᱞᱮᱠᱟ ᱦᱟᱸᱜ?
ᱟᱞᱮ ᱫᱚ ᱱᱚᱛᱮ ᱫᱚ ᱱᱤᱛᱚᱜ ᱦᱚᱸ ᱫᱟᱜ ᱮ ᱡᱟᱹᱲᱤᱭᱫᱟ ᱜᱮ᱾ ᱛᱚ ᱯᱟᱞᱮ ᱢᱚᱬᱮ ᱫᱤᱱ ᱜᱟᱱ ᱦᱩᱭᱩᱜ ᱠᱟᱱᱟ ᱯᱩᱨᱟᱹ ᱫᱤᱱᱜᱮ ᱫᱟᱜ ᱟᱠᱟᱫᱟᱭ ᱚᱱᱛᱮ ᱫᱚ᱾
ᱦᱩᱸ᱾
ᱦᱮᱸ ᱟᱨ ᱵᱟᱹᱫᱽ ᱠᱟᱹᱢᱤ ᱠᱚ ᱫᱚ ᱠᱟᱹᱴᱤᱡ ᱞᱟᱦᱟ ᱧᱚᱜ ᱠᱟᱱᱟ ᱤᱱᱠᱟᱹ ᱟᱫᱷᱟ ᱥᱩᱫᱷᱟᱹ ᱦᱮᱸ ᱥᱮ᱾
ᱦᱩᱸ ᱦᱩᱸ ᱦᱩᱸ᱾
ᱦᱮᱸ᱾ ᱟᱨ ᱡᱟᱦᱟᱸ ᱠᱚ ᱠᱟᱹᱴᱤᱡ ᱮᱯ ᱯᱚᱨᱮ ᱫᱷᱟᱨᱟ ᱛᱮ ᱠᱚ ᱨᱚᱦᱚᱭ ᱟᱠᱟᱫ ᱤᱭᱟᱹ ᱠᱟᱱᱟ ᱠᱚ ᱮᱨ ᱟᱠᱟᱫ ᱠᱚ ᱱᱟᱦᱜ ᱛᱟᱵᱚ ᱩᱱᱠᱩ ᱠᱟᱹᱴᱤᱡ ᱯᱚᱨᱮ ᱫᱷᱨᱟ ᱤᱭᱟᱹ ᱠᱟᱱᱟ ᱩᱱᱠᱩᱣᱟᱜ ᱟᱹᱣᱨᱤ ᱢᱟᱨᱟᱝ ᱧᱚᱜᱚᱜ-ᱟ ᱛᱚ᱾ ᱟᱨ ᱵᱟᱹᱫᱽ ᱠᱚᱨᱮ ᱫᱟᱜ ᱠᱚ ᱯᱮᱨᱮᱡ ᱧᱚᱜ ᱟᱠᱟᱱ ᱜᱮᱭᱟ ᱤᱱᱟᱹ ᱠᱚ ᱢᱟᱨᱟᱝ ᱵᱟᱲᱟ ᱞᱮᱱᱠᱷᱟᱱ ᱛᱟᱭᱱᱚᱢ ᱫᱚ ᱱᱟᱦᱟᱜ ᱠᱚ ᱨᱚᱦᱚᱭ ᱤᱫᱤᱭᱟ ᱱᱟᱦᱟᱜ ᱜᱟᱯᱟ ᱢᱮᱭᱟᱝ ᱥᱮᱫ᱾ ᱩᱫᱽ ᱢᱟ ᱢᱮᱱᱟᱜ᱾
ᱦᱩᱸ ᱟᱫᱚ ᱦᱟᱸᱜ ᱟᱞᱮ ᱱᱤᱛ ᱟᱯᱦᱚᱨ ᱫᱚ ᱨᱚᱦᱚᱭ ᱫᱚ ᱠᱚ ᱟᱹᱣᱨᱤ ᱠᱚ ᱮᱦᱚᱵᱚᱜ-ᱟ ᱟᱫᱚ ᱜᱟᱹᱪᱷᱤ ᱜᱮ ᱦᱟᱸᱜ ᱠᱚ ᱟᱯᱷᱚᱨ ᱵᱟᱲᱟ ᱟᱠᱟᱜ-ᱟ᱾ ᱡᱚᱛᱚ ᱦᱚᱲ ᱫᱚ ᱟᱹᱣᱨᱤ ᱦᱟᱸᱜ᱾
ᱟᱪᱷᱟ ᱟᱪᱷᱟ ᱜᱟᱪᱷᱤ ᱫᱚ ᱢᱟᱱᱮ ᱚᱱᱛᱮ ᱫᱚ ᱠᱚ ᱨᱚᱜ ᱵᱮᱥᱤ ᱠᱚ ᱮᱨᱟ ᱥᱮ ᱪᱮᱫᱞ ᱞᱮᱠᱟ?
ᱜᱟᱹᱪᱷᱤ ᱫᱚ ᱦᱟᱸᱜ ᱟᱞᱮ ᱱᱤᱭᱟᱹ ᱠᱚᱨᱮ ᱫᱚ ᱚᱱᱮ ᱫᱟᱜ ᱨᱮ ᱦᱟᱸᱜ ᱠᱚ ᱮᱨᱟ ᱦᱟᱸᱜ᱾ ᱱᱚᱠᱟ ᱨᱚᱦᱚᱲ ᱨᱮᱫᱚ ᱵᱟᱝ ᱠᱚ ᱠᱚᱨᱟᱣᱟ᱾
ᱟᱪᱷᱟ ᱟᱪᱷᱟ᱾
ᱟᱯᱮ ᱚᱱᱛᱮ ᱪᱮᱫ ᱞᱮᱠᱟ?
ᱟᱞᱮ ᱫᱚ ᱚᱛᱮ ᱫᱚ ᱨᱚᱦᱚᱲ ᱨᱮ ᱜᱮ ᱠᱚ ᱮᱨᱟ ᱱᱚᱛᱮ ᱫᱚ᱾ ᱛᱚ ᱨᱚᱦᱚᱲ ᱨᱮ ᱜᱮ ᱟᱨ ᱛᱚᱞᱟ ᱠᱚ ᱦᱚᱸ ᱚᱱᱠᱟ ᱨᱚᱦᱚᱲ ᱨᱮ ᱜᱮ ᱠᱟᱹᱴᱤᱡ ᱫᱟᱜ ᱠᱚ ᱧᱟᱢ ᱵᱟᱲᱟ ᱞᱮᱠᱷᱟᱱ ᱛᱟᱦᱞᱮ ᱦᱚᱸ ᱚᱢᱚᱱᱚᱜ-ᱟ ᱚᱱᱟ ᱫᱚ ᱢᱟᱱᱮ ᱚᱱᱟ ᱜᱮ ᱛᱩᱫᱟ ᱠᱚ ᱛᱟᱭᱱᱚᱢ ᱛᱩᱫ ᱟᱯᱮᱢ ᱛᱟᱭᱱᱚᱢ ᱫᱚ ᱠᱚ ᱨᱚᱦᱚᱭᱟ ᱚᱱᱟ
ᱦᱩᱸ ᱟᱫᱚ ᱟᱞᱮ ᱥᱮᱱ ᱫᱚ ᱦᱟᱸᱜ ᱵᱷᱮᱜᱟᱨ ᱜᱮ ᱦᱩᱭᱩᱜ ᱠᱟᱱᱟ᱾
ᱦᱮᱸ ᱦᱮᱸ ᱟᱯᱮ ᱛᱮ
ᱢᱟᱱᱮ ᱜᱚᱴᱟ ᱵᱟᱹᱫᱽ ᱜᱮᱠᱚ ᱮᱨ ᱠᱟᱜᱼᱟ ᱥᱮ ᱪᱮᱫ ᱞᱮᱠᱟ ᱚᱱᱟ ᱫᱚ
ᱦᱩᱸ ᱩᱸ ᱡᱚᱛᱚ ᱵᱟᱹᱫᱽ ᱜᱚᱴᱟ ᱵᱟᱹᱫᱽ ᱜᱮ ᱦᱟᱸᱜ ᱠᱚ ᱮᱨ ᱟᱠᱟᱜᱼᱟ ᱡᱟᱦᱟᱸᱭ ᱛᱤᱱᱟᱹᱜ ᱞᱮᱠᱟ ᱠᱷᱮᱛ ᱢᱮᱱᱟᱜ ᱛᱟᱭᱟ ᱟᱭᱟᱜ ᱚᱱᱠᱟ ᱦᱤᱥᱟᱹᱵ ᱛᱮ ᱮᱨ ᱦᱳᱭ ᱟᱠᱟᱱᱟ᱾
ᱟᱪᱪᱷᱟ ᱟᱪᱪᱷᱟ ᱢᱟᱱᱮ
ᱵᱟᱹᱫᱽ ᱫᱚ ᱯᱩᱨᱟᱹ ᱦᱟᱸᱜ ᱫᱟᱜᱽ ᱪᱮᱛᱟᱱ ᱨᱮᱜᱮ ᱠᱚ ᱮᱨᱟ ᱱᱟᱜ ᱚᱱᱟ ᱫᱚ ᱯᱟᱞᱮ
ᱫᱟᱜᱽ ᱫᱚ ᱚᱱᱠᱟ ᱛᱟᱦᱮ ᱛᱟᱦᱮᱱ ᱜᱮ ᱦᱟᱸᱜ ᱛᱷᱚᱲᱟ ᱛᱷᱩᱲᱤ ᱧᱚᱜ ᱛᱟᱦᱮᱱᱟ ᱟᱫᱚ ᱚᱱᱟ ᱮᱸ ᱪᱮᱫ ᱞᱮᱠᱟ ᱡᱟᱦᱟᱸ ᱤᱛᱟᱹ ᱦᱩᱲᱩ ᱠᱟᱱᱟ ᱚᱱᱟ ᱤᱛᱟᱹ ᱦᱩᱲᱩ ᱫᱚ ᱦᱟᱸᱜ ᱚᱱᱮ ᱞᱚᱦᱚᱫ ᱠᱮᱫᱟᱭ ᱞᱚᱦᱚᱫ ᱛᱟᱭᱚᱢ ᱵᱚᱥᱛᱟ ᱨᱮ ᱛᱚᱞ ᱠᱟᱛᱮ ᱫᱚᱦᱚ ᱠᱮᱫᱟᱭ ᱟᱫᱚ ᱡᱚᱠᱷᱚᱱ ᱠᱚᱞ ᱩᱰᱩᱠᱮᱱᱟ ᱟᱫᱚ ᱠᱚᱞ ᱩᱰᱩᱝ ᱛᱟᱭᱚᱢ ᱦᱟᱸᱜ ᱚᱱᱟ ᱫᱚ ᱚᱱᱟ ᱡᱟᱦᱟᱸ ᱛᱚᱞᱟᱭ ᱵᱮᱱᱟᱣ ᱠᱟᱜᱼᱟ ᱜᱚᱰᱟᱭ ᱵᱮᱱᱟᱣ ᱟᱫᱚ ᱚᱸᱰᱮ ᱦᱟᱸᱜ ᱮᱨᱟᱜ ᱮᱫᱟ ᱩᱱᱤ ᱫᱚ ᱟᱫᱚ ᱫᱟᱜᱽ ᱛᱟᱦᱮᱱ ᱜᱮᱭᱟ ᱛᱷᱚᱲᱟ ᱛᱷᱚᱲᱤ ᱧᱚᱜ ᱦᱟᱸᱜ ᱩᱱᱟᱹᱜ ᱥᱟᱸᱜᱮ ᱫᱚ ᱵᱟᱝᱼᱟ᱾
ᱟᱪᱪᱷᱟ ᱟᱪᱪᱷᱟ
ᱚᱱᱟ ᱮᱨ ᱛᱟᱭᱚᱢ ᱟᱫᱚ ᱚᱱᱟ ᱨᱮᱦᱟᱸᱜ ᱪᱮᱛᱟᱱ ᱨᱮᱫᱚ ᱛᱚᱨᱚᱡ ᱠᱚ ᱮᱨᱟᱜ ᱟᱞᱮ ᱥᱮᱱ᱾
ᱟᱪᱪᱷᱟ ᱟᱪᱪᱷᱟ ᱟᱫᱚ ᱠᱟ ᱪᱟᱥ ᱫᱚ ᱛᱟᱯᱮ ᱠᱟᱹᱴᱤᱡᱽ ᱛᱟᱯᱮ ᱵᱷᱮᱜᱟᱨ ᱧᱚᱜ ᱜᱮᱭᱟ ᱚᱱᱛᱮ ᱫᱚ ᱟᱞᱮ ᱥᱮᱫ ᱫᱚ ᱠᱟᱹᱴᱤᱡᱽ ᱵᱷᱮᱜᱟᱨ ᱜᱮᱭᱟ ᱚᱱᱛᱮ ᱫᱚ᱾
ᱦᱩᱸ
ᱦᱮᱸ
ᱟ ᱟ ᱱᱤᱭᱟᱹ ᱠᱚᱨᱮ ᱫᱚ ᱱᱝᱠ ᱠᱚᱨᱮ ᱠᱚᱠᱚ ᱪᱟᱥ ᱮᱫᱟ ᱦᱟᱸᱜ
ᱟᱪᱪᱷᱟ ᱟᱪᱪᱷᱟ᱾
ᱱᱚᱛᱮ ᱦᱚᱸ ᱫᱚᱢᱮ ᱜᱮᱠᱚ ᱪᱟᱥᱼᱼ ᱟᱨ ᱤᱭᱟᱹ ᱥᱤᱛᱩᱝ ᱫᱤᱱ ᱠᱚᱫᱚ ᱪᱮᱫ ᱠᱚᱠᱚ ᱪᱟᱥᱟ ᱥᱚᱵᱽᱡᱤ ᱠᱚ ᱚᱱᱠᱟᱱᱟᱜ ᱡᱟᱦᱟᱱᱟᱜ ᱜᱩᱦᱩᱢ ᱠᱚ ᱵᱟᱝ ᱛᱩᱞᱤ ᱠᱚ ᱦᱩᱭᱮᱱ
ᱥᱤᱛᱩᱝ ᱫᱤᱱ ᱥᱤᱛᱩᱝ ᱫᱤᱱ ᱫᱚ ᱦᱟᱜ ᱥᱚᱵᱽᱡᱤ ᱠᱚ ᱪᱟᱥ ᱜᱮᱭᱟ ᱮᱴᱟᱜ ᱮᱴᱟᱜ ᱡᱟᱦᱟᱸᱭ ᱥᱚᱵᱽᱡᱤ ᱵᱷᱟᱜᱤᱼᱼ ᱦᱮᱸ ᱢᱚᱱᱮᱭ ᱪᱟᱥᱟ ᱵᱷᱟᱜᱤ ᱦᱚᱲ ᱠᱚᱫᱚ ᱪᱟᱥ ᱮᱫ ᱠᱟᱱ ᱜᱮᱭᱟ ᱠᱚ ᱮᱴᱟᱜ ᱵᱮᱸᱜᱟᱲ ᱠᱚ᱾ ᱟᱫᱚ ᱡᱟᱹᱥᱛᱤ ᱠᱟᱭᱛᱮ ᱥᱚᱥᱟ ᱥᱚᱥᱟ ᱡᱟᱹᱥᱛᱤ ᱠᱚ ᱪᱟᱥᱟ ᱱᱤᱭᱟᱹ ᱩᱠᱛᱚᱨ ᱫᱚ ᱦᱟᱜ᱾
ᱟᱪᱪᱷᱟ ᱟᱪᱪᱷᱟ ᱚᱻ ᱛᱚ ᱟᱯᱮ ᱫᱚ ᱚᱱᱛᱮ ᱫᱚ ᱵᱩᱨᱩ ᱫᱤᱥᱚᱢ ᱥᱮ ᱱᱚᱝᱠᱟ ᱴᱟᱺᱲᱤ ᱫᱤᱥᱚᱢ ᱠᱟᱱᱟ?
ᱦᱮᱸ ᱜᱚᱝᱠᱮ
ᱪᱮ ᱞᱮᱢᱮ ᱪᱮ ᱞᱮᱢᱮ ᱟᱨᱢᱤᱫᱟ
ᱮ ᱞᱟᱹᱭ ᱫᱟᱞᱤᱧ ᱠᱤ ᱚᱱᱛᱮ ᱫᱚ ᱵᱩᱨᱩ ᱫᱤᱥᱚᱢ ᱠᱟᱱᱟ ᱥᱮ ᱴᱟᱺᱰᱤ ᱫᱤᱥᱚᱢ ᱠᱟᱱᱟ ᱚᱱᱛᱮ ᱫᱚ
ᱵᱟᱝ ᱵᱟ ᱟᱞᱮᱥᱮᱱ ᱫᱚ ᱦᱟᱸᱜ ᱵᱩᱨᱩ ᱫᱤᱥᱚᱢ ᱫᱚ ᱵᱟᱝ ᱠᱟᱱᱟ ᱴᱟᱺᱰᱤ ᱫᱤᱥᱚᱢ ᱠᱟᱱ ᱜᱮᱭᱟ ᱦᱟᱸᱜ ᱜᱚᱴᱟ ᱜᱮᱦᱟᱜ ᱵᱟᱹᱫᱽ ᱠᱷᱮᱛ ᱠᱚ ᱢᱮᱱᱟᱜᱼᱟ ᱥᱟᱺᱜᱤᱧ ᱥᱮᱫ ᱦᱚᱢ ᱠᱚᱭᱚᱜ ᱞᱮᱠᱷᱟᱱ ᱜᱚᱴᱟ ᱵᱟᱹᱫᱽ ᱜᱮ ᱧᱮᱞᱚᱜᱼᱟ᱾
ᱟᱪᱪᱷᱟ ᱟᱪᱪᱷᱟ᱾ ᱦᱮᱸ ᱦᱮᱸ ᱟᱨ ᱟᱞᱮ ᱫᱚ ᱱᱚᱛᱮ ᱫᱚᱼᱼ ᱵᱩᱨᱩ ᱫᱤᱥᱚᱢ ᱜᱮ ᱟᱞᱮ ᱫᱚ ᱫᱚᱢᱮ ᱵᱩᱨᱩᱼᱟ ᱞᱟᱹᱭ ᱞᱮᱠᱷᱟᱱ ᱫᱚ ᱢᱟᱱᱮ ᱥᱤᱛᱩᱝ ᱫᱤᱱ ᱫᱚ ᱪᱟᱥ ᱫᱚ ᱵᱟᱝ ᱜᱟᱱᱚᱜᱼᱟ ᱱᱚᱛᱮ ᱫᱚ ᱵᱩᱨᱩ ᱫᱟᱜ ᱢᱟᱱᱮ ᱞᱟᱹᱭ ᱞᱮᱠᱷᱟᱱ ᱫᱚ ᱱᱮ ᱱᱮᱛᱟᱨ ᱜᱮᱦᱱᱟᱜ ᱫᱟᱜ ᱮ ᱡᱟᱹᱲᱤ ᱛᱮ ᱠᱟᱹᱴᱤᱡ ᱵᱩᱨᱩ ᱨᱮᱱᱟᱜ ᱫᱟᱜ ᱠᱚ ᱟᱬᱜᱚᱱ ᱠᱷᱟᱱ ᱤᱱᱟᱹ ᱛᱮᱜᱮ ᱠᱚ ᱪᱟᱥ ᱵᱟᱥᱟ ᱦᱮᱸ ᱥᱮ᱾ ᱛᱚᱻ ᱤᱱᱟᱹ ᱟᱥᱟ ᱵᱷᱚᱨᱥᱟ ᱨᱮᱜᱮ ᱠᱚ ᱛᱟᱦᱮᱱᱟ ᱪᱟᱹᱥᱤ ᱠᱚᱦᱚᱸ ᱛᱚ ᱤᱱᱟᱹ ᱠᱚᱜᱮ ᱛᱮᱜᱮ ᱠᱚ ᱪᱟᱥᱟ᱾
ᱟᱨ ᱚᱱᱠᱟ ᱥᱤᱼᱼ ᱥᱤᱛᱩᱝ ᱫᱤᱱ ᱫᱚ ᱵᱟᱝᱜᱮ ᱵᱟᱠᱚ ᱪᱟᱥᱟ ᱱᱚᱛᱮ ᱫᱚ ᱢᱟᱱᱮ ᱟᱹᱰᱤ ᱚᱱᱟ ᱜᱟᱰᱟ ᱯᱷᱮᱰᱼᱼ ᱢᱟᱱᱮ ᱱᱟᱹᱭ ᱯᱷᱮᱰ ᱠᱚᱨᱮ ᱛᱚ ᱚᱱᱟ ᱠᱚᱨᱮ ᱡᱩᱫᱤᱼᱼ ᱫᱟᱜ ᱠᱚ ᱛᱟᱦᱮᱱ ᱠᱷᱟᱡ ᱱᱟᱹᱭ ᱠᱚᱨᱮ ᱛᱚ ᱚᱸᱰᱮ ᱜᱮᱠᱚ ᱪᱟᱥ ᱵᱟᱲᱟᱭᱟ ᱚᱱᱟ ᱫᱷᱟᱨᱮ ᱠᱚᱨᱮ ᱜᱮ ᱟᱨ ᱵᱟᱠᱷᱟᱱ ᱫᱚ ᱵᱟᱝᱜᱮ᱾ ᱛᱚ ᱱᱮᱛᱟᱨ ᱫᱤᱱ ᱫᱚ ᱢᱟᱱᱮ ᱵᱟᱹᱫᱽ ᱨᱮᱫᱚ ᱜᱚᱴᱟ ᱜᱮᱠᱚ ᱞᱟᱜᱟᱣᱟ ᱦᱟᱜ᱾
ᱦᱩᱸ ᱦᱩᱸ ᱟᱫᱚ ᱟᱞᱮ ᱱᱤᱭᱟᱹ ᱠᱚᱨᱮ ᱫᱚ ᱦᱟᱸᱜ ᱦᱮᱸ ᱜᱚᱴᱟ ᱵᱚᱪᱷᱚᱨ ᱜᱮ ᱪᱟᱥ ᱠᱚᱫᱚ ᱦᱩᱭᱩᱜᱼᱟ ᱦᱟᱸᱜ ᱥᱚᱵᱽᱡᱤ ᱠᱚᱥᱮ ᱮᱴᱟᱜᱟᱜ ᱢᱮᱱ ᱢᱚᱱᱮ ᱞᱮᱠᱟᱱ ᱦᱩᱲᱩ ᱦᱚᱸ ᱪᱟᱥ ᱜᱟᱱᱚᱜᱼᱟ᱾ ᱥᱤᱛᱩᱝ ᱫᱤᱱ ᱨᱮᱦᱚᱸ ᱡᱟᱦᱟᱸᱭ ᱢᱚᱱᱮᱭ ᱠᱷᱟᱱ
ᱟᱪᱪᱷᱟ ᱟᱪᱪᱷᱟ
ᱪᱟᱥᱵᱟᱥ ᱫᱚ ᱦᱟᱸᱜ ᱵᱷᱟᱜᱤ ᱦᱩᱭᱩᱜᱼᱟ ᱱᱤᱭᱚ ᱠᱟᱛᱟ ᱫᱤᱱ ᱛᱩ ᱫᱚᱦᱟᱜ ᱱᱚᱜᱼᱚᱭ ᱛᱚ ᱛᱟᱭᱚᱢ ᱧᱚᱜ ᱟᱠᱟᱱᱟ ᱨᱚᱦᱚᱭ ᱨᱮ ᱪᱮ ᱟᱹᱣᱨᱤ ᱠᱚ ᱟᱯᱠᱟ ᱟᱹᱰᱤ ᱜᱟᱱ ᱦᱚᱲᱜᱮ
ᱟᱨ ᱠᱟᱹᱴᱤᱡ ᱥᱮᱨᱢᱟ ᱡᱟᱹᱲᱤ ᱠᱟᱹᱴᱤᱡ ᱛᱟᱭᱚᱢ ᱧᱚᱜ ᱠᱮᱭᱟ ᱥᱮ ᱛᱚ
ᱦᱩᱸ ᱦᱩᱸ ᱦᱩᱸ ᱦᱩᱸ ᱦᱩᱸ
ᱦᱮ ᱚᱱᱠᱟ ᱞᱮᱴ ᱦᱩᱭᱩᱜ ᱜᱮ ᱡᱚᱛᱚ ᱥᱟᱞ ᱢᱟᱱᱮ ᱥᱚᱢᱟᱱ ᱵᱟᱝ ᱪᱟᱞᱟᱜ ᱟᱥᱮ ᱠᱟᱹᱴᱤᱡ
ᱦᱩᱸ ᱦᱩᱸ ᱦᱩᱸ
ᱦᱮᱸ ᱤᱱᱟᱹ ᱠᱚᱛᱮ ᱠᱟᱹᱴᱤᱡ ᱫᱟᱜ ᱠᱚ ᱠᱟᱹᱴᱤᱡ ᱮ ᱛᱟᱭᱚᱢ ᱞᱟᱦᱟ ᱧᱚᱜᱟ ᱚᱱᱠᱟ ᱦᱮᱸᱥᱮ
ᱦᱩᱸ ᱦᱩᱸ
ᱦᱩᱭᱩᱜ ᱠᱟᱱ ᱜᱮ
ᱛᱮ ᱦᱚᱸ ᱠᱟᱹᱴᱤᱡ ᱞᱮᱴ ᱧᱚᱜ ᱠᱟᱜ ᱜᱮᱭᱟ ᱱᱤᱭᱟᱹ ᱫᱷᱟᱣ ᱫᱚ ᱪᱮᱫᱟᱜ ᱥᱮ ᱠᱟᱹᱴᱤᱡ ᱞᱟᱦᱟ ᱠᱚᱫᱚ ᱢᱟᱱᱮ ᱨᱟᱡᱟᱥᱟᱞᱟ ᱵᱟᱥᱠᱮ ᱠᱚᱫᱚ ᱢᱟᱱᱮ ᱮᱦᱚᱵ ᱮᱛᱚᱦᱚᱵᱤᱫᱤ ᱜᱤᱫᱟ ᱠᱚ ᱛᱟᱦᱮᱱᱟ ᱟᱨ ᱱᱮᱛᱚᱜ ᱫᱚ ᱟᱹᱣᱨᱤᱭᱟᱠᱚ ᱱᱟᱦᱟᱜ ᱱᱤᱛᱚᱜ ᱦᱚᱸ
ᱦᱩᱸ ᱦᱩᱸ
ᱫᱟᱜ ᱵᱟᱝᱛᱮ ᱱᱤᱭᱮ ᱱᱤᱭᱮ ᱦᱩᱞ ᱢᱟᱦᱟ ᱞᱟᱦᱟ ᱦᱤᱞᱳᱜ ᱠᱷᱚᱱ ᱜᱮ ᱦᱟᱱ ᱫᱟᱜ ᱫᱚ ᱟᱨ ᱵᱟᱠᱷᱟᱱ ᱢᱟᱲᱟᱝ ᱠᱚᱫᱚ ᱩᱱᱟᱹᱜ ᱫᱟᱜ ᱠᱚᱫᱚ ᱵᱟᱝᱜᱮ ᱞᱟᱹᱭ ᱞᱮᱠᱷᱟᱡ ᱫᱚ
ᱦᱩᱸ ᱦᱩᱸ ᱟᱫᱚ ᱟᱞᱮᱥᱮᱱ ᱦᱟᱜ ᱫᱟᱜ ᱫᱚᱭ ᱫᱟᱜ ᱵᱟᱲᱟᱭ ᱠᱟᱱ ᱜᱮᱭᱟ ᱦᱩᱞ ᱢᱟᱦᱟᱸ ᱨᱮᱦᱚᱸ ᱫᱟᱜ ᱵᱟᱲᱟ ᱠᱮᱫ ᱜᱮᱭᱟᱭ ᱱᱟᱥᱮ ᱱᱟᱥᱮ ᱚᱱᱠᱟ ᱡᱩᱨ ᱫᱚ ᱵᱟᱝᱟ ᱦᱟᱸᱜ ᱟᱫᱚ ᱱᱚᱜᱼᱚᱭ ᱦᱟᱸᱜ ᱦᱚᱞᱟ ᱜᱮ ᱦᱟᱸᱜ ᱟᱹᱰᱤ ᱡᱩᱨ ᱧᱚᱜ ᱫᱟᱜ ᱵᱟᱲᱟ ᱠᱮᱜᱼᱟ ᱛᱮᱦᱤᱧ ᱫᱚ ᱨᱤᱢᱤᱞ ᱢᱮᱱᱟᱜ ᱠᱟᱫᱟ ᱦᱚᱭᱫᱟᱭ ᱱᱟᱥᱮ
ᱟᱪᱪᱷᱟ ᱟᱪᱪᱷᱟ ᱟᱨ ᱱᱚᱛᱮ ᱞᱟᱜᱟᱛᱟᱨ ᱜᱮ ᱫᱟᱜ ᱟᱠᱟ ᱫᱟᱭ ᱢᱟᱱᱮ ᱱᱤᱭᱟᱹ ᱦᱩᱞ ᱢᱟᱦᱟ ᱞᱟᱦᱟ ᱦᱤᱞᱚᱜ ᱠᱷᱚᱱ ᱜᱮ ᱯᱟᱞᱮᱫ ᱱᱟᱜ ᱚᱱᱛᱤᱥ ᱛᱟᱨᱤᱠᱷ ᱦᱤᱞᱚᱜ ᱠᱷᱚᱱᱜᱮ ᱛᱚ ᱛᱮᱦᱮᱱ ᱫᱷᱟᱹᱨᱤᱡ ᱛᱮᱦᱚᱸ ᱟᱹᱣᱨᱤ ᱪᱷᱟᱲᱟᱣ ᱜᱮᱭᱟ ᱱᱤᱛᱚᱜ ᱦᱚᱸᱭ ᱫᱟᱜᱮ ᱫᱟᱜᱮ ᱦᱮᱸ
ᱦᱩᱸ ᱟᱫᱚ ᱱᱤᱛᱚᱜ ᱫᱚ ᱟᱞᱮ ᱥᱮᱱ ᱫᱚ ᱨᱤᱢᱤᱞ ᱠᱟᱜᱼᱟ ᱫᱟᱜ ᱫᱚ ᱵᱟᱹᱱᱩᱜ ᱟᱠᱟᱫᱟ ᱟᱫᱚ ᱫᱟᱜᱟᱭ ᱢᱚᱱᱮ ᱦᱩᱭᱩᱜ ᱠᱟᱱᱟ ᱦᱟᱸᱜ ᱟᱭᱩᱵ ᱵᱮᱲᱟ ᱥᱮᱱ ᱫᱚ ᱫᱟᱜ ᱜᱮᱭᱟ
ᱦᱮ ᱦᱮ ᱟᱨ ᱜᱚᱝᱠᱮ ᱦᱩᱞ ᱢᱟᱦᱟ ᱠᱚ ᱪᱮᱫ ᱞᱮᱠᱟ ᱯᱮ ᱢᱟᱱᱟᱣ ᱠᱮᱭᱟ ᱚᱱᱛᱮ
ᱦᱩᱞ ᱢᱟᱦᱟ ᱠᱚᱫᱚ ᱦᱟᱜ ᱦᱩᱭᱮᱱ ᱜᱮᱭᱟ ᱟᱞᱮ ᱥᱩᱨ ᱥᱩᱯᱩᱨ ᱠᱚᱨᱮ ᱢᱟᱱᱟᱣ ᱦᱩᱭᱮᱱ ᱜᱮᱭᱟ ᱟᱫᱚ ᱟᱞᱮ ᱱᱤᱭᱟᱹ ᱠᱚᱫᱚ ᱦᱟᱸᱜ ᱟᱞᱮ ᱱᱤᱭᱟᱹ ᱥᱩᱨ ᱥᱩᱯᱩᱨ ᱡᱟᱦᱟᱸ ᱛᱤᱱᱟᱹᱜ ᱟᱹᱛᱩ ᱠᱚ ᱢᱮᱱᱟᱜᱼᱟ ᱚᱱᱟ ᱡᱚᱛᱚ ᱟᱹᱛᱩ ᱢᱮᱥᱟ ᱠᱟᱛᱮ ᱠᱚᱨᱟᱣ ᱦᱩᱭᱮᱱᱟ
ᱟᱪᱪᱷᱟ ᱟᱪᱪᱷᱟ ᱦᱮᱸ
ᱟᱯᱮ ᱚᱱᱟ ᱵᱟᱨᱮ ᱪᱮᱫ ᱞᱮᱠᱟ ᱦᱩᱭᱱᱟ
ᱦᱮᱸ ᱱᱚᱣᱟ ᱠᱚᱨᱮ ᱵᱷᱟᱜᱤ ᱜᱮ ᱦᱩᱭᱱᱟ ᱛᱚ ᱱᱚᱣᱟ ᱥᱩᱨ ᱥᱩᱨ ᱠᱚᱨᱮ ᱫᱚ ᱵᱟᱝ ᱦᱩᱭ ᱞᱮᱱᱟ ᱛᱚ ᱠᱟᱹᱴᱤᱡ ᱥᱟᱺᱜᱤᱧ ᱫᱷᱟᱨᱟ ᱨᱮ ᱦᱩᱭᱩᱜᱼᱟ ᱱᱚᱛᱮ ᱫᱚ ᱛᱚ ᱢᱟᱱᱮ ᱩᱱᱟᱹᱜ ᱥᱟᱱᱛᱟᱲ ᱠᱚ ᱵᱟᱹᱱᱩᱜ ᱠᱚᱣᱟ ᱥᱮ ᱢᱮᱱᱟᱜ ᱫᱚ ᱢᱮᱱᱟᱜ ᱠᱚᱣᱟ ᱟᱹᱛᱩ ᱠᱚᱨᱮ ᱫᱚ ᱟᱹᱛᱩ ᱫᱤᱥᱚᱢ ᱠᱟᱱᱟ ᱵᱩᱨᱩ ᱫᱤᱥᱚᱢ ᱠᱟᱱᱟ ᱛᱚ ᱵᱟᱡᱟᱨ ᱡᱟᱹᱥᱛᱤ ᱪᱷᱟᱛᱤᱠ ᱠᱚ ᱢᱮᱱᱟᱜ ᱠᱚᱣᱟ ᱥᱮ ᱛᱚ ᱟᱹᱛᱩ ᱫᱤᱥᱚᱢ ᱠᱚᱨᱮ ᱩᱱᱟᱹᱜ ᱥᱴᱟᱪᱩ ᱠᱚ ᱵᱟᱠᱚ ᱵᱮᱱᱟᱣ ᱟᱠᱟᱫᱟ ᱛᱚ ᱦᱟᱱᱛᱮ ᱢᱤᱫᱴᱮᱱ ᱜᱮᱠᱚ ᱢᱟᱱᱟᱣ ᱞᱟᱹᱭ ᱞᱮᱠᱷᱟᱱ ᱫᱚ ᱱᱚᱛᱮ ᱫᱚ ᱛᱚ ᱚᱸᱰᱮ ᱦᱚᱸᱠᱚ ᱵᱷᱟᱹᱜᱤ ᱜᱮᱠᱚ ᱢᱟᱱᱟᱣ ᱠᱮᱜᱼᱟ ᱛᱚ ᱤᱱᱟᱹ ᱦᱤᱞᱚᱜ ᱫᱟᱜ ᱮ ᱡᱟᱹᱲᱤ ᱠᱮᱜᱼᱟ ᱥᱮ ᱫᱚᱢᱮ ᱥᱮᱛᱟᱜ ᱥᱮᱛᱟᱜ ᱮᱠᱷᱚᱱ
ᱛᱚ ᱥᱮᱱ ᱦᱚᱸ ᱵᱟᱝ ᱜᱟᱱ ᱞᱮᱱᱟ ᱛᱚ ᱚᱱᱟ ᱵᱷᱤᱰᱤᱭᱳ ᱠᱚᱨᱮᱜᱮ ᱧᱮᱞ ᱵᱟᱲᱟ ᱦᱩᱭᱱᱟ ᱛᱚ ᱱᱟᱯᱟᱭ ᱜᱮ ᱦᱩᱭᱱᱟ ᱛᱚ
ᱦᱩᱸ ᱦᱩᱸ ᱠᱟᱱᱜᱮ ᱦᱟᱸᱜ ᱟᱫᱚ ᱵᱩᱨᱩ ᱫᱤᱥᱚᱢ ᱠᱚᱨᱮ ᱫᱚ ᱚᱱᱠᱟ ᱪᱟᱥ ᱠᱚᱫᱚ ᱪᱮᱞ ᱠᱚ ᱦᱩᱭᱩᱜᱼᱟ ᱟᱨᱠᱤ ᱦᱩᱲᱩ ᱵᱮᱜᱚᱨ ᱮᱴᱟᱜ ᱪᱮᱫ ᱠᱚ ᱡᱟᱹᱥᱛᱤ ᱠᱚ ᱪᱟᱥ ᱜᱮᱭᱟ?
ᱦᱩᱲᱩ ᱵᱮᱜᱚᱨ ᱫᱚ ᱚᱱᱠᱟ ᱫᱚ ᱵᱟᱝ ᱜᱟᱱᱚᱜᱼᱟ ᱮᱴᱟᱜᱟᱜ ᱠᱚᱫᱚ ᱪᱮᱫᱟᱜ ᱥᱮ ᱵᱩᱨᱩ ᱨᱮᱱᱟᱝ ᱫᱟᱜ ᱟᱬᱜᱚᱱᱟ ᱥᱮ ᱛᱚ ᱵᱩᱨᱩ ᱨᱮᱱᱟᱜ ᱦᱟᱥᱟ ᱦᱚᱸ ᱟᱬᱜᱚᱱ ᱛᱟᱜ ᱛᱚ ᱚᱱᱟᱛᱮ ᱵᱟᱝ ᱦᱩᱭᱩᱜᱼᱟ ᱱᱚᱛᱮ ᱫᱚ ᱮᱴᱟᱜᱟᱜ ᱠᱚ ᱪᱟᱥ ᱠᱚᱫᱚ
ᱟᱫᱚ ᱚᱱᱛᱮᱱᱟᱜ ᱛᱟᱞᱚᱞᱮ ᱠᱤᱪᱮᱫ ᱠᱚ ᱦᱟᱥᱟ ᱫᱚ ᱪᱮᱫ ᱞᱮᱠᱟᱱᱟᱜ ᱦᱟᱥᱟ ᱠᱟᱱᱟ ᱚᱱᱛᱮ ᱟᱯᱮ ᱚᱱᱟ ᱠᱚᱨᱮ ᱫᱚ
ᱠᱮᱴᱮᱡ ᱦᱟᱥᱟ ᱠᱟᱱᱟ ᱱᱚᱛᱮᱱᱟᱜ ᱫᱚ ᱚᱱᱮ ᱡᱟᱦᱟᱸ ᱠᱮᱴᱮᱡᱚᱜᱼᱟ ᱥᱮ ᱥᱤᱛᱩᱝ ᱞᱮᱠᱷᱟ ᱯᱟᱲᱟᱜ ᱤᱫᱤᱜ ᱫᱚ
ᱦᱩᱸ ᱦᱩᱸ ᱟᱫᱚ ᱚᱱᱟ ᱯᱟᱛᱚᱨ ᱠᱚ ᱠᱟᱠᱚᱨ ᱠᱚ ᱢᱮ ᱢᱮᱥᱟ ᱛᱟᱦᱮᱱ ᱥᱮ ᱪᱮᱫ ᱞᱮᱠᱟ
ᱦᱮᱸ ᱦᱮᱸ ᱚᱱᱟ ᱵᱟᱹᱞᱤ ᱢᱮᱥᱟ ᱦᱟᱥᱟ ᱫᱚ ᱵᱟᱝ ᱠᱟᱱᱟ ᱠᱷᱟᱞᱤ ᱦᱟᱥᱟ ᱥᱩᱫᱩ ᱦᱟᱥᱟ ᱠᱟᱱᱟ ᱱᱚᱛᱮ ᱫᱚ
ᱦᱚᱸ
ᱦᱮᱸ
ᱟᱫᱚ ᱟᱞᱮ ᱥᱮᱫ ᱢᱟ ᱦᱟᱸᱜ ᱱᱚᱜᱼᱚᱭ ᱜᱤᱛᱤᱞ ᱢᱮᱥᱟ ᱦᱟᱥᱟ ᱠᱟᱱᱟ
ᱦᱮᱸ ᱟᱨ ᱜᱤᱛᱤᱞ ᱢᱮᱥᱟ ᱫᱚ ᱚᱱᱟ ᱫᱚ ᱵᱟᱝ ᱠᱮᱴ ᱠᱮᱴᱮᱡᱚᱜᱼᱟ ᱟᱨ ᱵᱟᱭ ᱢᱮᱥᱟ ᱠᱚᱜᱼᱟ ᱥᱮ ᱚᱱᱟ ᱫᱚ ᱠᱟᱹᱴᱤᱡ ᱠᱮᱴᱮᱡ ᱧᱚᱜᱚᱜᱼᱟ ᱱᱚᱛᱮ ᱫᱚ
ᱦᱩᱸ ᱦᱩᱸ ᱦᱩᱸ
ᱦᱮᱸ
ᱟᱞᱮ ᱵᱤᱥᱤ ᱥᱤᱛᱩᱝ ᱞᱮᱠᱷᱟᱡ ᱥᱮ ᱵᱤᱥᱤ ᱫᱤᱱ ᱫᱟᱜ ᱦᱚᱸ ᱵᱟᱭ ᱛᱟᱦᱮᱱᱟ ᱪᱮᱫᱟᱜ ᱥᱮ ᱨᱚᱦᱚᱲᱚᱜ ᱜᱮᱭᱟ ᱟᱨ ᱦᱟᱥᱟ ᱦᱚ ᱠᱮᱴ ᱠᱮᱴᱮᱡᱚᱜᱼᱟ ᱥᱮ ᱫᱟᱜ ᱦᱚ ᱵᱟᱭ ᱛᱟᱦᱮᱱᱟ ᱦᱮᱸ
ᱠᱩᱫᱚ ᱦᱟᱸᱜ ᱛᱟᱦᱚᱞᱮ ᱱᱚᱜᱼᱚᱭ ᱤᱭᱟᱹ ᱵᱚᱨᱥᱟ ᱨᱮᱜᱮ ᱪᱟᱥ ᱠᱚᱫᱚ ᱦᱩᱭᱩᱜᱼᱟ
ᱦᱳᱭ ᱱᱤᱭᱟᱹ ᱨᱮᱜᱮ ᱦᱩᱭᱩᱜᱼᱟ᱾ ᱱᱤᱭᱟᱹ ᱨᱮᱜᱮ ᱟᱨ ᱚᱱᱮ ᱮᱸᱯ ᱡᱟᱦᱟᱸ ᱵᱟᱵᱚ ᱞᱟᱹᱭᱟ ᱥᱮ ᱥᱚᱨᱚᱦᱟᱭ ᱤᱱᱟᱹ ᱵᱟᱥᱠᱮ ᱠᱚ ᱛᱮᱱ ᱱᱟ ᱤᱨᱩᱜ ᱦᱩᱭᱩᱜᱼᱟ ᱦᱮᱥᱮ
ᱩᱸᱻᱻ ᱛᱟᱞᱦᱮ ᱛᱚᱞᱮ ᱤᱭᱟᱹᱜᱼᱟ ᱪᱟᱥ ᱵᱟᱥ ᱞᱟᱹᱜᱤᱫ ᱛᱮᱦᱟᱸᱜ ᱡᱮ ᱡᱟᱦᱟᱸᱟᱭ ᱢᱚᱱᱮᱭ ᱠᱷᱟᱱ ᱮᱴᱟᱜ ᱥᱚᱢᱚᱭ ᱪᱟᱥ ᱠᱚ ᱥᱚᱵᱽᱡᱤ ᱠᱚ ᱯᱟᱞᱮᱱ ᱩᱱᱤ ᱫᱚ ᱦᱮᱸ ᱪᱟᱥ ᱜᱮ ᱵᱟᱭ ᱪᱟᱥᱟ ᱪᱟᱹᱥᱟᱥᱮ ᱡᱟᱦᱟᱱᱟᱜ ᱚᱱᱠᱟ ᱥᱮᱞᱩ ᱠᱚᱦᱚᱸ ᱢᱮᱱᱟᱜ ᱜᱮᱭᱟ ᱪᱟᱥ ᱞᱟᱹᱜᱤᱫ ᱛᱮᱫᱚ
ᱦᱮᱸ ᱦᱮᱸ ᱢᱮᱱᱟᱜ ᱜᱮᱭᱟ ᱱᱟᱹᱭ ᱥᱩᱨ ᱠᱚᱨᱮ ᱫᱟᱜ ᱡᱩᱫᱤ ᱱᱟᱹᱭ ᱨᱮ ᱛᱟᱦᱮᱱᱟ ᱛᱚ ᱱᱟᱹᱭ ᱫᱷᱟᱨᱮ ᱨᱮ ᱡᱩᱫᱤ ᱵᱟᱹᱫᱽ ᱠᱚ ᱛᱟᱦᱮᱱᱟ ᱵᱟᱝ ᱮᱸᱻᱜᱚᱰᱟ ᱜᱚᱴᱟ ᱛᱟᱦᱮᱱ ᱢᱟ ᱡᱟᱦᱟᱱᱟᱜ ᱪᱟᱥ ᱡᱟᱭᱜᱟ ᱠᱚ ᱛᱟᱭ ᱛᱚ ᱩᱱᱤ ᱫᱚ ᱪᱟᱥ ᱫᱟᱲᱮᱭᱟᱜ ᱜᱮᱭᱟᱭ ᱚᱱᱟ ᱠᱚᱨᱮᱱᱟᱜ ᱠᱟᱹᱴᱤᱡ ᱦᱟᱥ ᱛᱟᱠᱚ ᱜᱮ ᱠᱟᱹᱴᱤᱡ ᱫᱟᱜ ᱠᱚ ᱥᱩᱵᱤᱫᱷᱟ ᱛᱟᱦᱮᱱᱟ ᱛᱚ ᱠᱟᱹᱴᱤᱡ ᱚᱱᱟ ᱠᱚᱨᱮ ᱪᱟᱥ ᱜᱟᱱᱚᱜ ᱜᱮᱭᱟ ᱟᱸᱜᱻ ᱦᱮᱸ ᱦᱮᱸ
ᱞᱟᱱᱟ ᱠᱚᱨᱮ ᱢᱟ ᱦᱟᱸᱜ ᱵᱩᱨᱩ ᱫᱟᱜ ᱜᱟᱰᱟ ᱠᱚᱦᱚᱸ ᱢᱮᱱᱟᱜ ᱜᱮᱭᱟ ᱥᱮ ᱰᱮᱢ
ᱜᱟᱰᱟ ᱠᱚ ᱦᱮᱸ ᱦᱮᱸ ᱦᱮᱸ ᱦᱮᱸ ᱰᱮᱢ ᱠᱚ ᱢᱮᱱᱟᱜᱼᱟ ᱵᱟᱨᱭᱟ ᱵᱟᱨᱭᱟ ᱰᱮᱢ ᱢᱮᱱᱟᱜᱼᱟ ᱥᱮᱬᱟ ᱥᱮᱬᱟ ᱰᱮᱢ ᱢᱮᱱᱟᱜᱼᱟ ᱱᱚᱛᱮ ᱫᱚ ᱠᱮᱞᱮᱱ ᱫᱟᱜ ᱠᱚ ᱤᱱᱟᱹ ᱠᱚ ᱟᱬᱜᱚᱱ ᱛᱮᱠᱚ ᱪᱟᱥ ᱵᱟᱲᱟᱭᱟᱢ ᱛᱚ ᱦᱮᱸ
ᱛᱟᱦᱚᱞᱮ ᱚᱱᱟ ᱠᱚᱨᱮ ᱛᱟᱞᱮ ᱵᱟᱡᱟᱨ ᱫᱚ ᱦᱟᱸᱜ ᱛᱤᱱᱟᱹᱜ ᱥᱟᱺᱜᱤᱧ ᱠᱚᱨᱮ ᱪᱟᱞᱟᱜ ᱦᱩᱭᱩᱜᱼᱟ ᱵᱤᱨ ᱵᱩᱨᱩ ᱠᱚᱨᱮ ᱦᱟᱜ ᱚᱱᱠᱟ ᱟᱸᱡᱚᱢ ᱦᱩᱭ ᱠᱟᱱ ᱠᱟᱱᱟ ᱥᱮ ᱵᱟᱡᱟᱨ ᱠᱚᱫᱚ ᱥᱟᱺᱜᱤᱧ ᱧᱚᱜ ᱨᱮ
ᱦᱮᱸ ᱦᱮᱸ ᱥᱟᱺᱜᱤᱧ ᱜᱮᱭᱟ ᱢᱟᱱᱮ ᱢᱚᱴᱟᱢᱩᱴᱤ ᱵᱤᱥ ᱠᱤᱞᱳᱢᱤᱴᱟᱨ ᱜᱟᱱ ᱫᱚ ᱦᱩᱭᱩᱜᱼᱟ ᱪᱮᱫ ᱪᱚ
ᱚᱝᱠᱩ ᱡᱟᱦᱟᱱᱟᱜ ᱚᱥᱩᱵᱤᱫᱟ ᱠᱚᱨᱮᱱᱟᱜ ᱛᱟᱦᱮ ᱟᱹᱰᱤ ᱞᱚᱜᱚᱱ ᱦᱚᱸ ᱪᱟᱞᱟᱣ ᱵᱟᱝ ᱜᱟᱱᱚᱜᱼᱟ᱾
ᱵᱟᱝ ᱜᱟᱱᱚᱜᱼᱟ ᱱᱚᱛᱮ ᱫᱚ ᱠᱟᱴᱤᱵ ᱚᱲᱚᱠ ᱧᱚᱜᱚᱜ ᱦᱩᱭᱩᱜᱼᱟ ᱥᱮ ᱠᱟᱹᱴᱤᱡ ᱤᱱᱟᱹ ᱯᱚᱨᱮ ᱪᱟᱞᱟ ᱦᱟᱱᱛᱮ ᱜᱟᱱᱚᱜᱼᱟ᱾
ᱦᱩᱸ ᱥᱟᱵ ᱠᱟᱜ ᱟᱢ ᱡᱟᱦᱟᱱᱟᱜ ᱨᱩᱣᱟᱹ ᱦᱟᱹᱥᱩ ᱠᱚ ᱡᱟᱦᱟᱸᱭ ᱧᱟᱢ ᱠᱮᱫᱮᱭᱟ ᱛᱚᱠᱷᱚᱱ ᱴᱟᱴᱠᱟ ᱤᱫᱤ ᱦᱚᱸ ᱥᱚᱢᱚᱥᱥᱟ ᱜᱮᱭᱟ ᱥᱮ ᱪᱮᱫᱠᱟ ᱥᱮ ᱢᱮᱱᱟᱜ ᱜᱮᱭᱟ ᱚᱱᱠᱟ ᱥᱩᱵᱤᱫᱷᱟ ᱠᱚ
ᱦᱮᱸ ᱚᱱᱠᱟ ᱞᱮᱠᱟ ᱥᱩᱵᱤᱫᱷᱟ ᱫᱚ ᱢᱮᱱᱟᱜ ᱜᱮᱭᱟ ᱨᱟᱥᱛᱟ ᱠᱚᱦᱚᱸ ᱵᱷᱟᱹᱜᱤ ᱜᱮᱭᱟ ᱛᱚ ᱟᱫᱚ ᱠᱟᱹᱴᱤᱡ ᱥᱟᱺᱜᱤᱧ ᱧᱚᱜᱚᱜᱼᱟ ᱵᱤᱥ ᱠᱤᱞᱳᱢᱤᱴᱟᱨ ᱵᱟᱝ ᱥᱩᱨ ᱨᱟ ᱞᱟᱹᱭ ᱞᱮᱠᱷᱟᱡ ᱫᱚ ᱢᱟᱱᱮ ᱥᱟᱺᱜᱤᱧ ᱜᱮᱭᱟ ᱦᱮᱸ
ᱮᱢᱟᱨᱡᱮᱱᱥᱤ ᱨᱩᱜᱤ ᱠᱚᱫᱚ ᱦᱟᱸᱜ ᱛᱟᱲᱟ ᱛᱟᱲᱤ ᱵᱟᱝ ᱤᱫᱤ ᱞᱮᱠᱚ ᱠᱷᱟᱱ ᱦᱩᱸᱛᱚ
ᱦᱮᱸ ᱜᱚᱢᱠᱮ ᱚᱠᱛᱚ ᱠᱚ ᱯᱚᱞᱚᱢ ᱤᱫᱤ ᱠᱟᱱᱟ ᱵᱚᱞᱮ ᱱᱤᱝᱠᱟᱹ ᱜᱮᱞᱟᱝ ᱜᱟᱞᱚᱪᱟ-ᱟ ᱦᱮᱸ ᱴᱷᱤᱠ ᱜᱚᱢᱠᱮ ᱡᱚᱦᱟᱨ ᱜᱮ ᱢᱟ ᱢᱩᱪᱟᱹᱜ ᱨᱮ